ᱦᱮᱸ ᱜᱚᱢᱠᱮ ᱨᱚᱲ ᱢᱚᱸᱡᱽ ᱜᱮᱸ ᱟᱡᱚᱢᱚᱜ ᱠᱟᱱᱟ
ᱦᱮᱸ ᱜᱚᱢᱠᱮ ᱟᱸᱡᱚᱢᱚᱜ ᱠᱟᱱᱟ
ᱛᱚᱵᱮ ᱪᱮᱫ ᱠᱚᱵᱮᱱ ᱪᱤᱠᱟᱭᱮᱫ ᱠᱟᱱᱟ ᱮᱠᱷᱚᱱ ᱫᱚ
ᱱᱮᱛᱚᱜ ᱡᱟᱹᱯᱤᱫ ᱠᱷᱚᱱᱟᱜ ᱵᱮᱨᱮᱫ ᱦᱩᱭ ᱟᱠᱟᱱᱟ ᱱᱤᱫ ᱜᱮ
ᱟᱪᱪᱷᱟ
ᱦᱩᱸ ᱟᱢ ᱪᱮᱫ ᱪᱤᱠᱟ ᱵᱟᱰᱟ ᱦᱩᱭᱩᱜ ᱠᱟᱱᱟ ᱱᱤᱛᱚᱜ ᱫᱚ
ᱤᱧ ᱜᱚᱢᱠᱮ ᱱᱚᱼᱚᱭ ᱱᱤᱛᱚᱜ ᱢᱟᱦᱟᱜ ᱱᱚᱛᱮ ᱜᱚᱰᱟ ᱥᱮᱫᱤᱧ ᱦᱮᱡ ᱟᱠᱟᱱᱟ ᱜᱚᱰᱟ ᱥᱮᱡᱨᱮ ᱫᱩᱲᱩᱵ ᱵᱟᱲᱟ ᱦᱩᱭ ᱠᱟᱱᱟ
ᱦᱳᱭ ᱦᱳᱭ ᱛᱟᱦᱚᱞᱮ ᱥᱮᱛᱟᱜ ᱱᱟᱜ ᱱᱟᱥᱛᱟ ᱠᱚ ᱦᱩᱭ ᱠᱟᱱᱟ ᱥᱮ ᱵᱟᱝ?
ᱦᱮᱸ ᱜᱚᱢᱠᱮ ᱱᱟᱥᱛᱟ ᱢᱟ ᱦᱟᱸᱜ ᱱᱚᱼᱚᱭ ᱜᱚᱰᱟ ᱥᱮᱡ ᱪᱟᱞᱟᱣ ᱠᱟᱛᱮ ᱜᱮ ᱦᱟᱸᱜ ᱦᱩᱭᱩᱜᱼᱟ ᱱᱚᱛᱮ ᱠᱷᱚᱡ
ᱜᱚᱰᱟ ᱥᱮᱱ ᱠᱷᱮᱞ ᱠᱚ ᱵᱟᱝᱟᱜ ᱦᱩᱭ ᱞᱮᱱᱟ
ᱦᱮᱸ ᱜᱚᱢᱠᱮ, ᱠᱟᱹᱴᱤᱡ ᱱᱚᱛᱮ ᱯᱮᱠᱴᱤᱥ ᱠᱚ ᱦᱩᱭᱩᱜ ᱠᱟᱱ ᱛᱟᱦᱮᱸᱱᱟ ᱛᱚ ᱟᱫᱚ ᱱᱩᱠᱩ ᱧᱮᱞ ᱜᱮᱞᱤᱧ ᱦᱮᱡ ᱠᱟᱱ ᱛᱟᱦᱮᱸᱱᱟ ᱜᱚᱰᱟ ᱥᱮᱫ᱾
ᱚ ᱛᱟᱦᱞᱮ ᱥᱮᱛᱟᱜ ᱠᱷᱚᱱᱟᱜ ᱜᱮ ᱯᱮᱠᱴᱤᱥ ᱧᱮᱞ ᱠᱚ ᱯᱮᱠᱴᱤᱥ ᱠᱚ ᱵᱟᱝᱜ ᱠᱟᱱ ᱜᱮᱭᱟ ᱟᱢᱫᱚ
ᱤᱱᱠᱟᱹ ᱤᱧᱦᱚᱸ ᱠᱟᱹᱴᱤᱡ ᱤᱧ ᱯᱮᱠᱴᱤᱥ ᱜᱮᱭᱟ ᱟᱫᱚ ᱱᱚᱣᱟ ᱵᱟᱨ ᱯᱮ ᱫᱤᱱ ᱠᱷᱚᱡ ᱫᱚ ᱦᱟᱸᱜ ᱵᱟᱹᱧ ᱪᱟᱞᱟᱜ ᱠᱟᱱᱟ ᱠᱟᱹᱴᱤᱡ ᱡᱟᱸᱜᱟ ᱠᱚ ᱦᱟᱸᱜ ᱦᱟᱹᱥᱩ ᱱᱚᱜᱮᱧ ᱠᱟᱱᱟ ᱥᱮ ᱛᱚ
ᱦᱳᱭ
ᱦᱚᱭ ᱦᱚᱭ
ᱛᱚ ᱜᱚᱢᱠᱮ ᱟᱯᱮᱥᱮ ᱚᱱᱛᱮ ᱦᱮᱸ ᱞᱟᱹᱭ ᱵᱮᱱ
ᱢᱮᱱ ᱫᱤᱧ ᱛᱟᱦᱮ ᱪᱮᱞ ᱞᱮᱠᱟ ᱫᱟᱜ ᱡᱟᱹᱲᱤ ᱠᱚ ᱪᱮᱫ ᱞᱮᱠᱟ ᱥᱮ ᱥᱮᱛᱟᱜ ᱨᱮᱱᱟᱜ ᱜᱚᱰᱟ ᱠᱚ ᱪᱮᱫ ᱞᱮᱠᱟ ᱵᱩᱡᱩᱜ ᱠᱟᱱ?
ᱫᱟᱜ ᱡᱟᱹᱲᱤ ᱧᱮᱞ ᱞᱮᱠᱷᱟᱡ ᱢᱟ ᱮᱠᱫᱚᱢ ᱟᱹᱰᱤ ᱜᱮ ᱫᱟᱜ ᱡᱟᱹᱲᱤᱭᱟᱜ ᱠᱟᱱᱟ ᱪᱮᱫ ᱛᱮᱦᱤᱧ ᱢᱟ ᱵᱟᱭ ᱫᱟᱜ ᱠᱮᱫ ᱦᱚᱞᱟᱱᱚᱜ ᱢᱟ ᱫᱚᱢᱮᱭ ᱫᱟᱜᱞᱮᱫ ᱥᱤᱼᱼ
ᱦᱩᱸ ᱦᱩᱸ ᱦᱩᱸ
ᱵᱟᱨ ᱵᱮᱞᱟ ᱜᱮ ᱫᱟᱜ ᱠᱮᱫᱟᱭ ᱛᱮᱦᱤᱧ ᱢᱟ ᱦᱟᱜ ᱛᱮᱦᱤᱧ ᱢᱟ ᱠᱟᱹᱴᱤᱡ ᱥᱤᱛᱩᱝ ᱱᱚᱜ ᱠᱟᱫᱟᱭ ᱡᱛᱮ ᱥᱤ ᱥᱤᱩᱛᱩᱝ ᱧᱚᱜ ᱞᱮᱠᱷᱟᱱᱡ ᱜᱮ ᱛᱷᱚᱲᱟ ᱵᱮᱥ ᱦᱩᱭᱩᱜᱼᱟ ᱪᱮᱫᱟᱜ ᱥᱮ ᱛᱮᱦᱤᱱᱧ ᱫᱚ ᱛᱷᱚᱲᱟ ᱨᱚᱛ ᱢᱮᱞᱟᱣ ᱟᱠᱟᱱᱟ ᱛᱚ ᱚᱱᱛᱮ ᱦᱚᱸ ᱧᱮᱞ ᱦᱩᱭᱩᱼᱟ ᱤᱱᱟᱠᱷᱟᱱ ᱪᱟᱞᱟᱣ ᱦᱩᱭᱩᱜᱼᱟ,
ᱦᱮᱸ ᱛᱟᱦᱞᱮ ᱛᱤᱦᱤᱱ ᱜᱟᱯᱟ ᱫᱚ ᱚ ᱟᱞᱮᱥᱟᱣ ᱦᱚᱸ ᱨᱚᱛ ᱧᱮ ᱟᱞᱮ ᱥᱟᱣ ᱦᱚᱸ ᱨᱳᱫ ᱢᱮᱞᱟ ᱠᱟᱱᱟ, ᱟᱫᱚ ᱛᱮᱦᱧ ᱫᱚ ᱦᱟᱸᱜ ᱧᱮᱞ ᱢᱮ ᱫᱟᱜ ᱡᱟᱹᱲᱤ ᱠᱚᱫᱚ ᱥᱮᱨᱚᱠᱚᱢ ᱵᱟᱝ ᱦᱳᱭ ᱠᱟᱱᱟ ᱟᱨ ᱢᱚᱱᱮᱭ ᱫᱟᱹᱧ ᱛᱤᱦᱤᱧ ᱡᱩᱫᱤ ᱵᱟᱭ ᱫᱟᱜ ᱞᱮᱠᱷᱟᱱ ᱫᱚ ᱵᱮᱥ ᱠᱚᱜ ᱜᱮᱭᱟ,
ᱦᱳᱭ
ᱦᱩᱸ ᱛᱟᱦᱞᱮ ᱢᱮᱞᱟ ᱧᱚᱞ ᱠᱚᱯᱮ ᱵᱟᱜᱟᱜ ᱠᱟᱱᱟ ᱥᱮ ᱵᱟᱝ,
ᱦᱩᱸ ᱚᱱᱟ ᱠᱚᱦᱚᱸ ᱪᱟᱞᱟᱜ ᱦᱩᱭᱩᱜ ᱜᱮᱭᱟ ᱟᱫᱚ ᱚᱱᱠᱟ ᱫᱚ ᱠᱟᱹᱴᱤᱜ ᱟᱞᱮᱥᱮᱫ ᱫᱚ ᱚᱱᱠᱟ ᱫᱚ ᱢᱮᱞᱟ ᱫᱚ ᱵᱟᱝ ᱦᱩᱭᱱᱟ ᱢᱮᱱ ᱞᱮᱠᱷ ᱠᱟᱹᱴᱤᱡ,, ᱪᱷᱚᱴᱟ ᱠᱷᱟᱴᱳ ᱜᱮ ᱦᱩᱭᱩᱜ ᱛᱟᱦᱮᱸᱱᱟ
ᱚ ᱦᱮᱸ ᱛᱟᱦᱚᱞᱮ ᱢᱮᱞᱟ ᱦᱚᱸ ᱠᱚᱢ ᱠᱩᱥᱤᱭᱟᱜ ᱜᱮᱭᱟ ᱥᱮ ᱵᱟᱝ
ᱦᱩᱸ ᱢᱮᱞᱟ ᱯᱟᱛᱟ ᱠᱚᱦᱚᱸ ᱠᱩᱥᱤᱭᱟᱜ ᱜᱮᱭᱟ, ᱟᱫᱚ ᱤᱱᱠᱟᱹ ᱫᱟᱲᱟ ᱫᱚ ᱵᱟᱝ ᱦᱩᱭᱩᱜ ᱛᱟᱦᱮᱱᱠ ᱢᱮᱱᱞᱮᱠᱷᱟᱡ
ᱦᱮᱸ
ᱠᱟᱹᱴᱤᱡ ᱡᱚᱠᱷᱚᱱ ᱥᱳᱢᱚᱭ ᱠᱚ ᱧᱟᱢᱚᱜ ᱛᱟᱦᱮᱸᱱᱟ ᱚᱲᱟᱜ ᱠᱷᱚᱱ ᱛᱚ ᱛᱚᱠᱷᱚᱱ ᱫᱟᱬᱟ ᱠᱚ
ᱦᱳᱭ ᱦᱩᱸ ᱟᱞᱮ ᱠᱚᱦᱚᱸ ᱢᱟᱱᱮ ᱚᱱᱠᱟ ᱫᱚ ᱵᱟᱝᱞᱮ ᱠᱩᱥᱤᱭᱟᱜ ᱜᱮᱭᱟ ᱠᱤᱱ ᱢᱟᱱᱮ ᱴᱟᱭᱤᱢ ᱵᱟᱝᱞᱮ ᱧᱟᱢ ᱜᱮᱭᱟ, ᱠᱤᱱᱛᱩ ᱛᱟᱲᱟᱢ ᱡᱟᱦᱟᱸ ᱫᱚᱝ ᱢᱮᱞᱟ ᱯᱟᱛᱟ ᱥᱮ ᱚᱱᱟ ᱠᱚᱦᱚᱸ ᱪᱟᱞᱟᱜ ᱫᱚ ᱨᱟᱹᱥ ᱢᱚᱸᱡᱽ, ᱡᱤᱱᱤᱥ ᱠᱟᱱ ᱜᱮᱭᱟ ᱡᱟᱦᱟᱸ ᱫᱚ ᱢᱚᱱᱨᱮ ᱨᱟᱹᱥᱠᱟᱹ ᱵᱩᱡᱟᱹᱜ-ᱟ
ᱦᱳᱭ
ᱛᱟᱦᱞᱮ ᱢᱮᱞᱟ ᱯᱟᱛᱟ ᱠᱚᱫᱚ ᱜᱟᱛᱮ ᱠᱚ ᱥᱮ ᱮᱢ ᱪᱟᱞᱟᱜ ᱜᱮᱭᱟ ᱥᱮ ᱟᱵᱚ ᱠᱷᱟᱱ ᱡᱟᱛᱮ ᱪᱟᱞᱟᱣ ᱵᱩᱡᱽ ᱜᱮᱭᱟ
ᱫᱟᱬᱟ ᱫᱚ ᱱᱚᱠᱟ ᱟᱵᱩ ᱢᱮᱞᱟ ᱠᱚᱦᱚᱸ ᱴᱷᱤᱠ ᱜᱮᱭᱟ, ᱠᱟᱹᱴᱤᱡ ᱜᱟᱛᱮ ᱠᱚᱠᱚ ᱛᱟᱦᱮᱱ ᱠᱷᱟᱱ ᱫᱚ ᱛᱷᱚᱲᱟ ᱨᱟᱹᱥᱠᱟᱹ ᱦᱚᱸ ᱵᱩᱡᱩᱜ ᱜᱮᱭᱟ, ᱵᱟᱝ ᱠᱷᱟᱱ ᱮᱠᱞᱟ ᱫᱚ ᱦᱟᱸᱜ ᱥᱮ ᱢᱚᱸᱡᱽ ᱫᱚ ᱵᱟᱝ ᱵᱩᱡᱩᱜ ᱜᱮᱭᱟ ᱛᱚ, ᱜᱟᱛᱮ ᱠᱚᱠᱚ ᱛᱟᱦᱮᱱ ᱠᱷᱟᱡ ᱫᱚ ᱥᱚᱵ ᱡᱟᱭᱟ ᱜᱮ ᱴᱷᱤᱠ ᱜᱮᱭᱟ ᱫᱟᱬᱟ ᱨᱮᱦᱚᱸ ᱛᱷᱚᱲᱟ ᱨᱟᱹᱥᱠᱟᱹ ᱧᱚᱜ ᱜᱮ ᱵᱩᱡᱷᱩᱜᱼᱟ